ᱦᱩᱸ ᱦᱮᱞᱳ᱾
ᱦᱮᱸ ᱦᱮᱞᱳ ᱜᱚᱢᱠᱮ ᱡᱚᱦᱟᱨ ᱜᱮ᱾
ᱦᱮᱸ ᱜᱚᱝᱠᱮ ᱛᱟᱦᱚᱞᱮ ᱪᱮᱫ ᱞᱮᱠᱟ ᱢᱮᱱᱟᱜ ᱵᱤᱱᱟ ᱱᱟᱯᱟᱭ ᱜᱮ ᱵᱟᱝ?
ᱦᱮᱸ ᱜᱚᱝᱠᱮ ᱱᱤᱭᱟᱹ ᱵᱮᱲᱟ ᱫᱚ ᱱᱟᱯᱟᱭ ᱜᱮ᱾
ᱚᱻ ᱟᱪᱪᱷᱟ ᱟᱪᱷᱟ᱾ ᱟᱹᱞᱤᱧ ᱦᱚᱸ ᱱᱤᱭᱟᱹ ᱵᱮᱲᱟ ᱫᱚ ᱱᱟᱯᱟᱭ ᱜᱮ ᱛᱟᱞᱦᱮ ᱚᱲᱟᱜ ᱠᱚᱨᱮ ᱫᱚ ᱪᱮᱫ ᱞᱮᱠᱟ ᱡᱚᱛᱚ ᱠᱚᱜᱮ ᱱᱟᱯᱟᱭ ᱜᱮ ᱢᱮᱱᱟᱜ ᱠᱚᱣᱟ ᱵᱟᱝ?
ᱦᱮᱸ᱾ ᱚᱲᱟᱜ ᱠᱚᱨᱮᱫ ᱫᱚ ᱱᱤᱛᱚᱜ ᱫᱚ ᱟᱯᱟᱛᱚᱛᱚ ᱡᱚᱛᱚ ᱠᱚᱜᱮ ᱱᱟᱯᱟᱭ ᱜᱮ ᱢᱮᱱᱟᱜ ᱟᱠᱟᱫ ᱠᱚᱣᱟ ᱟᱹᱵᱤᱱᱜᱮ ᱟᱹᱵᱤᱱ ᱠᱚᱨᱮᱱ ᱚᱲᱟᱜ ᱩᱱᱠᱩᱜᱮ ᱪᱮᱫᱠᱟ ᱢᱮᱱᱟᱜ ᱟᱠᱟᱫ ᱠᱚᱣᱟ?
ᱟᱪᱷᱟ ᱟᱪᱷᱟ ᱟᱪᱷᱟ᱾ ᱟᱹᱰᱤ ᱱᱟᱯᱟᱭ ᱠᱟᱛᱷᱟ ᱟᱹᱞᱤᱧ ᱟᱹᱞᱤᱧᱟᱜ ᱚᱲᱟᱜ ᱨᱮᱦᱚᱸ ᱱᱚᱝᱠᱟᱜᱮ ᱡᱷᱚᱛᱚ ᱠᱚᱜᱮ ᱱᱟᱯᱟᱭ ᱜᱮ ᱢᱮᱱᱟᱜ ᱠᱚᱣᱟ ᱱᱤᱛᱚᱜ ᱫᱚ᱾ ᱟᱫᱚ ᱜᱚᱝᱠᱮ ᱦᱮᱸ ᱟᱫᱚ ᱜᱚᱝᱠᱮ ᱱᱚᱝᱠᱟ ᱟᱹᱵᱤᱱ ᱫᱚ ᱪᱟᱥ-ᱵᱟᱥ ᱪᱷᱟᱲᱟ ᱪᱮᱫ ᱠᱚᱵᱤᱱ ᱠᱟᱹᱢᱤ ᱵᱟᱲᱟᱭ ᱜᱮᱭᱟ ᱛᱟᱦᱚᱞᱮ?
ᱦᱮᱸ ᱪᱟᱥ-ᱵᱟᱥ ᱪᱷᱟᱲᱟ ᱟᱹᱞᱤᱧ ᱫᱚ ᱦᱮᱸ ᱠᱟᱹᱢᱤ ᱵᱚᱞᱛᱮ ᱫᱚᱢᱮ ᱫᱚ ᱵᱟᱹᱞᱤᱧ ᱠᱟᱹᱢᱤ ᱜᱮᱭᱟ ᱪᱟᱥ-ᱵᱟᱥ ᱪᱷᱟᱲᱟ ᱫᱚ᱾ ᱟᱨ ᱢᱟᱡᱷᱮ ᱢᱚᱫᱽᱫᱷᱮ ᱠᱷᱮᱞᱳᱜ ᱜᱮᱭᱟᱞᱤᱧ ᱠᱷᱮᱞ ᱜᱮᱭᱟᱞᱤᱧ ᱟᱨᱠᱤ ᱵᱤᱥᱮᱥ ᱠᱟᱭᱛᱮ ᱵᱤᱥᱮᱥ ᱦᱳᱭ ᱦᱳᱭ ᱦᱳᱭ ᱵᱚᱞ ᱠᱚᱜᱮ ᱠᱷᱤᱞᱳᱜ ᱵᱟᱲᱟᱭ ᱦᱩᱭᱩᱜ-ᱟ᱾
ᱦᱮᱸ ᱦᱮᱸ ᱟᱫᱚ ᱜᱚᱝᱠᱮ ᱪᱮᱫ ᱞᱮᱠᱟ ᱵᱚᱞ ᱫᱚᱵᱤᱱ ᱠᱷᱮᱞᱳᱜ ᱜᱮᱭᱟ ᱛᱚ ᱦᱮᱸ ᱥᱮ ᱵᱟᱝ? ᱮᱸ ᱵᱚᱞ ᱠᱚ ᱠᱷᱮᱞ ᱠᱟᱛᱮᱫ ᱪᱮᱫ ᱞᱮᱠᱟ ᱟᱵᱤᱱᱟᱜ ᱥᱚᱨᱤᱨ ᱠᱚ ᱯᱷᱤᱴᱱᱮᱥ ᱠᱚ ᱪᱮᱫ ᱞᱮᱠᱟ ᱵᱤᱱ ᱟᱹᱭᱠᱟᱹᱣᱟ ᱟᱨᱠᱤ?
ᱦᱮᱸ ᱜᱚᱢᱠᱮ ᱱᱚᱣᱟ ᱠᱟᱛᱷᱟ ᱢᱟ ᱮᱠᱫᱚᱢ ᱟᱹᱰᱤ ᱡᱚᱛᱷᱟᱛ ᱠᱟᱛᱷᱟ ᱵᱤᱱ ᱞᱟᱹᱭ ᱟᱠᱟᱫᱟ᱾ ᱢᱮᱱᱠᱷᱟᱱ ᱵᱚᱞ ᱠᱷᱮᱞ ᱫᱚ ᱚᱵᱚᱥᱳᱭ ᱥᱚᱨᱤᱨ ᱦᱚᱸ ᱞᱟᱜᱟᱜ-ᱟ ᱯᱷᱤᱴᱱᱮᱥ ᱦᱚᱸ ᱞᱟᱜᱟᱜ-ᱟ ᱟᱨ ᱦᱩᱸ ᱮᱠᱫᱚᱢ ᱫᱟᱲᱮ ᱠᱚ ᱫᱚᱨᱠᱟᱨ-ᱚᱜ ᱜᱮᱭᱟ ᱚᱵᱚ ᱫᱚ ᱵᱟᱝ ᱛᱚ ᱟᱨ ᱦᱚᱸ ᱚᱱᱠᱟ ᱦᱟᱸ ᱠᱷᱟᱱ ᱢᱟᱱᱮ ᱥᱩᱞᱩᱠ ᱜᱮᱭᱟᱞᱤᱧ ᱵᱮᱥ ᱜᱮ᱾
ᱦᱮᱸ ᱦᱮᱸ ᱟᱪᱪᱷᱟ, ᱟᱪᱪᱷᱟ ᱜᱚᱝᱠᱮ ᱟᱫᱚ ᱵᱚᱞ ᱫᱚᱵᱤᱱ ᱠᱷᱮᱞᱳᱜ ᱜᱮᱭᱟ᱾ ᱛᱟᱦᱚᱞᱮ ᱵᱚᱞ ᱠᱷᱮᱞ ᱵᱚᱞ ᱠᱷᱮᱞ ᱨᱮᱢᱟ ᱛᱚ ᱟᱭᱢᱟ ᱫᱟᱲᱮ ᱞᱟᱜᱟᱜ-ᱟ ᱦᱮᱸ ᱥᱮ ᱵᱟᱝ᱾ ᱟᱨ ᱱᱚᱝᱠᱟ ᱥᱮᱛᱟᱜ ᱟᱹᱭᱩᱵ ᱡᱩᱫᱤ ᱵᱤᱱ ᱠᱷᱮᱞᱟ ᱦᱮᱸ ᱥᱮ ᱵᱟᱝ ᱦᱚᱲ ᱠᱚ ᱞᱟᱹᱭᱟ ᱫᱟᱠᱟ ᱫᱚ ᱠᱤᱱᱛᱩ ᱟᱹᱰᱤ ᱟᱸᱴ ᱵᱤᱱ ᱡᱚᱢᱟ ᱟᱨ ᱟᱹᱰᱤ ᱟᱸᱴ ᱵᱤᱱ ᱡᱟᱹᱯᱤᱫᱟ᱾ ᱦᱮᱸ ᱥᱮ ᱵᱟᱝ ᱛᱟᱦᱚᱞᱮ ᱟᱵᱤᱱ ᱟᱵᱤᱱᱟᱜ ᱟᱵᱤᱱᱟᱜ ᱮᱠᱥᱯᱤᱨᱤᱭᱮᱟᱱᱥ ᱪᱮᱫ? ᱟᱹᱵᱤᱱ ᱫᱚ ᱫᱤᱱ ᱦᱤᱞᱳᱜ ᱜᱮ ᱵᱚᱞ ᱵᱤᱱ ᱠᱷᱮᱞᱳᱜᱼᱟ᱾
ᱦᱳᱭ ᱟᱹᱞᱤᱧ ᱟᱹᱞᱤᱧᱟᱜ ᱠᱟᱛᱷᱟ ᱵᱟᱛᱟ ᱞᱮᱠᱟᱛᱮ ᱦᱮᱸ ᱫᱟᱠᱟ ᱦᱚᱸ ᱡᱚᱢᱚᱜᱚᱜᱼᱟ ᱟᱨ ᱡᱟᱹᱯᱤᱫ ᱦᱚᱸ ᱡᱟᱹᱯᱤᱫᱚᱜᱼᱟ᱾ ᱟᱫᱚ ᱟᱹᱞᱤᱧ ᱫᱚ ᱦᱩᱸ ᱠᱷᱮᱞ ᱦᱚᱞᱤᱧ ᱠᱷᱮᱞ ᱜᱮᱭᱟ ᱟᱨ ᱡᱚᱢ ᱵᱟᱲᱟ ᱦᱚᱞᱤᱧ ᱡᱚᱢ ᱵᱟᱲᱟᱭ ᱜᱮᱭᱟ ᱟᱨ ᱫᱚᱢᱮ ᱮᱴᱟᱜ ᱠᱤ ᱪᱷᱩ ᱫᱚ ᱵᱟᱹᱞᱤᱧ ᱪᱤᱠᱟᱹᱭ ᱜᱮᱭᱟ ᱵᱤᱥᱟᱥ
ᱟᱹᱞᱤᱧ ᱫᱚ ᱢᱟᱱᱮ ᱯᱟᱨᱥᱚᱱᱟᱞ ᱵᱷᱟᱵ ᱛᱮᱜᱮ ᱠᱷᱮᱞᱳᱜ ᱢᱟᱱᱮ ᱠᱷᱮᱞᱳᱜ ᱜᱮᱭᱟᱞᱤᱧ ᱚᱱᱟ ᱠᱷᱟᱹᱛᱤᱨ ᱛᱮ‌ ᱟᱫᱚ ᱮᱴᱟᱜ ᱠᱟᱹᱢᱤ ᱠᱚᱫᱚ ᱵᱟᱹᱞᱤᱧ ᱠᱚᱨᱟᱣ ᱜᱮᱭᱟ᱾ ᱡᱟᱥᱴ ᱥᱩᱫᱩ ᱢᱟᱱᱮ ᱥᱮᱛᱟᱜ ᱥᱮᱛᱟᱜ ᱨᱮᱞᱤᱧ ᱵᱮᱨᱮᱫ ᱮᱱᱟ ᱵᱷᱳᱨ ᱪᱟᱴᱴᱟᱨᱮ ᱵᱮᱨᱮᱫ ᱵᱟᱲᱟ ᱠᱟᱛᱮᱫ ᱡᱟᱜᱮ ᱫᱟᱹᱛᱟᱹᱱᱤ ᱦᱩᱛᱩᱢ ᱵᱟᱲᱟ ᱠᱟᱛᱮᱫ ᱡᱟᱜᱮ ᱡᱚᱢᱟᱜ ᱠᱚ ᱢᱟᱱᱮ ᱡᱚᱢᱟᱜ ᱠᱚ ᱡᱟᱸᱦᱟᱸ ᱟᱨᱠᱤ ᱥᱮᱛᱟᱜ ᱨᱮᱱᱟᱜ ᱡᱟᱦᱟᱸ ᱪᱷᱚᱞᱟ ᱠᱟᱹᱡᱩ ᱚᱱᱠᱟᱱᱟᱜ ᱡᱤᱱᱤᱥ ᱠᱚ ᱡᱟᱦᱟᱱᱟᱜ ᱞᱚᱦᱚᱫ ᱛᱟᱦᱮᱱᱟ ᱚᱱᱟᱞᱤᱧ ᱡᱚᱢ ᱠᱮᱫ ᱜᱮ ᱛᱚ ᱡᱚᱢ ᱵᱟᱲᱟ ᱠᱟᱛᱮᱫ ᱚᱱᱠᱟ ᱥᱟᱲᱮ ᱥᱟᱛ ᱴᱟ ᱜᱟᱱ ᱵᱟᱡᱟᱣ ᱮᱱᱟ, ᱛᱚ ᱟᱹᱞᱤᱧ ᱞᱤᱧ ᱪᱟᱞᱟᱜᱼᱟ ᱢᱟᱴᱷ ᱛᱮ ᱢᱟᱴᱷ ᱛᱮ ᱪᱟᱞᱟᱣ ᱠᱟᱛᱮ ᱡᱟᱭᱜᱟ ᱠᱟᱹᱴᱤᱡ ᱯᱮᱠᱴᱤᱥ ᱵᱟᱲᱟ ᱦᱩᱭᱩᱜᱼᱟ, ᱦᱤᱡᱩᱜ ᱟᱹᱞᱤᱧ ᱚᱱᱠᱟ ᱮᱜᱟᱨᱚᱴᱟ ᱥᱮᱫ ᱦᱮᱡ ᱵᱟᱲᱟ ᱠᱟᱛᱮ ᱛᱩᱯᱩ ᱵᱟᱲᱟ ᱠᱟᱛᱮ ᱟᱵᱟᱨ ᱫᱟᱠᱟ ᱠᱚ ᱡᱚᱢ ᱵᱟᱲᱟ ᱟᱨᱠᱤ ᱚᱱᱮ ᱚᱱᱠᱟ ᱦᱩᱭᱩᱜ ᱠᱟᱱᱟ ᱟᱨ ᱠᱤ᱾
ᱟᱪᱪᱷᱟ ᱟᱪᱪᱷᱟ᱾ ᱟᱪᱪᱷᱟ, ᱜᱚᱝᱠᱮ ᱛᱟᱦᱚᱞᱮ ᱟᱵᱤᱱ ᱛᱚ ᱢᱟᱛᱚ ᱵᱚᱞ ᱵᱤᱱ ᱠᱷᱮᱞᱟ ᱟᱫᱚ ᱵᱚᱞ ᱠᱷᱮᱞ ᱨᱮᱫᱚ ᱟᱭᱢᱟ ᱫᱟᱲᱮ ᱦᱚᱸ ᱞᱟᱜᱟᱜᱼᱟ᱾ ᱯᱷᱤᱴᱱᱮᱥ ᱦᱚᱸ ᱞᱟᱜᱟᱜᱼᱟ ᱦᱮ ᱥᱮ ᱵᱟᱝ ᱛᱟᱦᱚᱞᱮ ᱚᱱᱮ ᱚᱱᱟ ᱠᱚ ᱯᱷᱤᱴᱱᱮᱥ ᱠᱚ ᱢᱮᱱᱴᱮᱱ ᱞᱟᱹᱜᱤᱫ ᱟᱵᱤᱱᱟᱜ ᱚᱱᱠᱟ ᱡᱮᱢᱚᱱ ᱟᱹᱰᱤ ᱜᱟᱱ ᱯᱮᱞᱮᱭᱟᱨ ᱠᱚᱞᱤᱧ ᱧᱮᱞ ᱵᱟᱲᱟ ᱟᱠᱟᱫ ᱠᱚᱣᱟ ᱡᱤᱢ ᱠᱚᱠᱚ ᱠᱚᱨᱟᱣ ᱜᱮᱭᱟ, ᱡᱤᱢ ᱦᱚᱸᱠᱚ ᱠᱚᱨᱟᱣ ᱜᱮᱭᱟ ᱛᱟᱯᱚᱨᱮ ᱚᱱᱠᱟ ᱤᱭᱟᱹ ᱰᱟᱭᱮᱴ ᱠᱚᱦᱚᱸ ᱟᱹᱰᱤ ᱜᱟᱱ ᱠᱚ ᱯᱷᱳᱚᱞᱳᱭ ᱜᱮᱭᱟ ᱡᱮᱢᱚᱱ ᱠᱟᱡᱩ ᱵᱟᱫᱟᱢ ᱠᱚ ᱠᱚ ᱡᱚᱢᱟ ᱟᱹᱰᱤ ᱠᱤᱪᱷᱩ ᱠᱚ ᱡᱚᱢ ᱜᱮᱭᱟ ᱛᱟᱦᱚᱞᱮ ᱟᱹᱵᱤᱱ ᱫᱚ ᱚᱱᱮ ᱚᱱᱟ ᱠᱚᱵᱮᱱ ᱠᱚᱨᱟᱣ ᱜᱮᱭᱟ ᱥᱮ ᱵᱟᱵᱤᱱ ᱠᱚᱨᱟᱣ ᱜᱮᱭᱟ᱾
ᱦᱮᱸ ᱜᱚᱝᱠᱮ ᱟᱹᱞᱤᱧ ᱠᱚᱨᱟᱣ ᱜᱮᱭᱟᱞᱤᱧ ᱠᱤᱱᱛᱩ ᱩᱱᱟᱹᱜ ᱟᱨᱠᱤ ᱫᱚᱢᱮ ᱡᱟᱹᱥᱛᱤ ᱫᱚ ᱵᱟᱝ ᱡᱟᱥᱴ ᱟᱨ ᱠᱤ᱾ ᱦᱟᱞᱠᱟ ᱦᱟᱞᱠᱟ ᱟᱨᱠᱤ᱾ ᱫᱚᱢᱮ ᱰᱟᱭᱮᱴ ᱦᱚᱸ ᱵᱟᱝ ᱵᱷᱟᱜᱮᱭᱟ ᱟᱨᱠᱤ ᱤᱱᱟᱹ ᱠᱷᱟᱹᱛᱤᱨ ᱛᱮ ᱟᱨᱠᱤ᱾ ᱚᱱᱟ ᱟᱨᱠᱤ ᱥᱤᱢᱯᱤᱞ ᱧᱚᱜ ᱜᱮᱭᱟ ᱟᱨᱠᱤ ᱫᱚᱢᱮ ᱡᱟᱹᱥᱛᱤ ᱦᱚᱸ ᱵᱟᱝ᱾
ᱦᱮᱸ ᱟᱫᱚ ᱜᱚᱝᱠᱮ ᱚᱱᱠᱟ ᱥᱤᱢᱯᱤᱞ ᱰᱟᱭᱮᱴ ᱨᱮᱦᱚᱸ ᱟᱨᱠᱤ
ᱫᱚ ᱦᱮᱸ ᱦᱮᱸ ᱜᱚᱝᱠᱮ ᱡᱚᱢ ᱠᱚᱫᱚ ᱠᱤᱱᱛᱩ ᱢᱮᱱᱴᱮᱱ ᱠᱟᱛᱮᱜ ᱜᱮᱞᱤᱧ ᱡᱚᱢᱟ ᱟᱨᱠᱤ᱾
ᱟᱪᱪᱷᱟ ᱟᱪᱪᱷᱟ ᱦᱮᱸ ᱦᱮᱸ ᱟᱫᱚ ᱛᱟᱹᱨ ᱨᱮᱦᱚᱸ ᱟᱫᱚ ᱪᱮᱫ ᱠᱚ᱾ ᱰᱟᱭᱮᱴ ᱠᱚ ᱪᱮᱫ ᱪᱮᱫ ᱠᱚᱵᱤᱱ ᱯᱷᱳᱞᱳᱭ ᱜᱮᱭᱟ ᱟᱨᱠᱤ ᱚᱱᱟ ᱠᱚᱵᱤᱱ ᱞᱟᱹᱭ ᱞᱮᱠᱷᱟᱱ ᱫᱚ ᱵᱷᱟᱜᱤ ᱠᱚᱜ ᱜᱮᱭᱟ᱾
ᱦᱚᱸ ᱫᱚᱢᱮ ᱮᱠᱴᱟ ᱫᱚ ᱵᱟᱹᱞᱤᱧ ᱯᱷᱳᱞᱳᱭ ᱜᱮᱭᱟ ᱟᱫᱚ ᱦᱩᱸ ᱵᱤᱥᱮᱥ ᱠᱟᱭᱛᱮ ᱰᱟᱭᱤᱴ ᱫᱚ ᱞᱟᱜᱟᱜ ᱞᱟᱜᱟᱜ ᱜᱮᱭᱟ ᱵᱟᱝ ᱫᱚ ᱵᱟᱝ᱾ ᱟᱫᱚᱜ ᱢᱟᱱᱮ ᱚᱱᱟ ᱫᱚ ᱟᱨᱠᱤ ᱫᱚᱢᱮ ᱫᱚ ᱵᱟᱝ ᱢᱟᱱᱮ ᱢᱚᱴᱟ ᱢᱩᱴᱤ ᱦᱟᱞᱠᱟ ᱦᱟᱞᱠᱟ ᱯᱷᱩᱞᱚᱭ ᱦᱩᱭᱩᱜ ᱜᱮᱭᱟ ᱟᱨᱠᱤ ᱾
ᱟᱪᱪᱷᱟ ᱟᱪᱪᱷᱟ ᱟᱪᱪᱷᱟ, ᱟᱪᱪᱷᱟ ᱜᱚᱝᱠᱮ ᱟᱫᱚ ᱵᱚᱞ ᱫᱚᱵᱤᱱ ᱠᱷᱮᱞᱚᱜ ᱜᱮᱭᱟ ᱦᱮᱸ ᱥᱮ ᱵᱟᱝ? ᱛᱟᱦᱞᱮ ᱵᱟᱲᱟᱭᱟᱞᱤᱧ ᱯᱷᱩᱴᱵᱚᱞ ᱫᱚ ᱚᱸᱰᱮ ᱢᱟᱱᱮ ᱢᱤᱫ ᱦᱚᱲ ᱛᱮᱱᱟᱜ ᱠᱷᱮᱞ ᱫᱚ ᱵᱟᱝ ᱠᱟᱱᱟ ᱟᱨᱠᱤ ᱚᱱᱠᱟ ᱮᱜᱟᱨᱚ ᱡᱚᱱ ᱠᱟᱛᱮᱜ ᱵᱟᱭᱤᱥ ᱡᱚᱱ ᱯᱮᱞᱮᱭᱟᱨ ᱞᱟᱜᱟᱜᱼᱟ ᱦᱮᱸ ᱥᱮ ᱵᱟᱝ? ᱛᱟᱦᱞᱮ ᱱᱚᱝᱠᱟ ᱟᱹᱛᱩ ᱠᱚᱨᱮᱜ ᱵᱤᱱ ᱠᱷᱮᱞᱚᱜ ᱜᱮᱭᱟ ᱥᱮ ᱱᱚᱝᱠᱟ ᱵᱟᱡᱟᱨ ᱠᱚᱨᱮᱜ ᱦᱚᱥ ᱴᱮᱞ ᱠᱚᱨᱮᱜ ᱵᱤᱱ ᱛᱟᱦᱮᱸᱱ ᱜᱮᱭᱟ ᱟᱨᱵᱤᱱ ᱠᱷᱮᱞᱚᱜ ᱜᱮᱭᱟ, ᱛᱟᱨᱚ ᱱᱤᱛᱩᱜ ᱫᱚᱵᱤᱱ ᱧᱮᱞᱧᱟᱢ ᱮᱫᱟ ᱡᱮ, ᱟᱛ ᱛᱩ ᱠᱚᱨᱮᱜ ᱱᱚᱝᱠᱟ ᱜᱤᱫᱽᱨᱟᱹ ᱠᱷᱮᱞ ᱫᱚ ᱞᱟᱹᱜᱤᱫ ᱫᱚ ᱵᱟᱠᱚ ᱨᱤᱠᱟᱹᱜ ᱠᱟᱱᱟ ᱾ ᱛᱟᱦᱞᱮ ᱪᱮᱫ ᱞᱮᱠᱟ ᱟᱹᱵᱤᱱ ᱫᱚ ᱪᱮᱫ ᱞᱮᱠᱟ ᱠᱟᱛᱮᱫ ᱩᱱᱠᱩ ᱜᱤᱫᱽᱨᱟᱹ ᱠᱚᱵᱤᱱ ᱥᱟᱵ ᱫᱚᱦᱚ ᱟᱠᱟᱫ ᱠᱚᱣᱟ ᱟᱨ ᱵᱚᱞ ᱠᱚᱵᱤᱱ ᱠᱷᱮᱞ ᱠᱷᱮᱞᱚᱜ ᱠᱟᱱᱟ
ᱦᱮᱸ ᱜᱚᱝ ᱠᱮ ᱟᱹᱞᱤᱧ ᱫᱚ ᱠᱷᱮᱞᱚᱜ ᱠᱟᱱᱟ ᱞᱤᱧ ᱢᱟᱱᱮ ᱚᱱᱠᱟ ᱢᱤᱫᱴᱟᱝ ᱟᱹᱞᱤᱧ ᱚᱱᱠᱟ ᱢᱮᱱᱟ ᱠᱚᱪᱤᱧ ᱠᱮᱢᱯ ᱢᱮᱱᱟᱜ ᱟᱠᱟᱫᱟ ᱾ ᱛᱚ ᱟᱹᱞᱤᱧ ᱚᱸᱰᱮ ᱠᱚᱪᱤᱧ ᱞᱤᱧ ᱪᱟᱞᱟᱜ ᱜᱮᱭᱟ, ᱟᱨ ᱥᱩᱨ ᱥᱩᱯᱩᱨ ᱨᱮ ᱡᱟᱦᱟᱸ ᱛᱤᱱᱟᱹᱜ ᱟᱹᱛᱩ ᱠᱚ ᱢᱮᱱᱟᱜᱼᱟ ᱾ ᱚᱱᱟ ᱟᱹᱛᱩ ᱠᱚᱨᱮᱱ ᱢᱟᱱᱮ ᱚᱱᱠᱟ ᱜᱮ ᱢᱤᱫ ᱢᱤᱫᱴᱟᱝ ᱵᱟᱨᱭᱟ ᱜᱤᱫᱽᱨᱟᱹ ᱠᱚ ᱪᱟᱞᱟᱜ ᱜᱮᱭᱟ ᱚᱱᱠᱟ ᱠᱟᱛᱮ ᱜᱮ ᱢᱤᱫᱴᱟᱝ, ᱢᱟᱱᱮ ᱟᱞᱮ ᱢᱤᱫᱴᱟᱝ ᱴᱤᱢ ᱛᱮᱭᱟᱨ ᱠᱟᱱᱟ ᱾ ᱟᱨ ᱱᱤᱛᱚᱜ ᱫᱚ ᱧᱮᱞᱚᱜᱚᱜ ᱠᱟᱱᱟ ᱟ ᱛᱩ ᱯᱟᱲᱟ ᱠᱚᱨᱮᱱ ᱜᱤᱫᱟᱹᱨ ᱯᱤᱫᱟᱹᱨ ᱠᱚ ᱢᱟᱱᱮ ᱠᱷᱮᱞᱚᱜ ᱠᱟᱱᱟ ᱠᱚ ᱢᱮᱱᱠᱷᱟᱱ ᱵᱚᱞ ᱫᱚ ᱵᱟᱝ ᱮᱴᱟᱜ ᱮᱴᱟᱜ ᱜᱮᱢ ᱠᱚᱠᱚ ᱠᱷᱮᱞᱚᱜ ᱠᱟᱱᱟ ᱢᱚᱵᱟᱭᱤᱞ ᱨᱮ ᱟᱹᱰᱤ ᱨᱚᱠᱚᱢ ᱟᱭᱢᱟ ᱨᱚᱠᱚᱢᱟᱜ ᱜᱮᱢ ᱠᱚ ᱩᱰᱩᱠ ᱠᱟᱱᱟ ᱚᱱᱟᱨᱮ ᱱᱤᱛᱚᱜ ᱜᱤᱫᱽᱨᱟᱹ ᱢᱟᱱᱮ ᱜᱤᱫᱽᱨᱟᱹ ᱱᱤᱛᱚᱜ ᱨᱮᱱ ᱜᱤᱫᱽᱨᱟᱹ ᱫᱚ ᱚᱱᱟᱨᱮ ᱡᱷᱚᱛᱚ ᱢᱚᱱᱮ ᱠᱚ ᱮᱢ ᱟᱠᱟᱫᱟ ᱢᱮᱱᱠᱟᱷᱟᱱ ᱵᱚᱞ ᱠᱷᱮᱞ ᱨᱮᱫᱚ ᱵᱟᱝ, ᱛᱚ ᱚᱱᱟ ᱛᱮᱜᱮ ᱱᱚᱣᱟ ᱵᱚᱞ ᱠᱷᱮᱞ ᱨᱮᱱ ᱟᱹᱛᱩ ᱫᱤᱥᱚᱢ ᱨᱮᱱᱟᱜ ᱵᱚᱞ ᱠᱷᱮᱞ ᱛᱚ ᱢᱟᱱᱮ ᱢᱟᱱᱮ ᱵᱟᱝ ᱧᱮᱞᱚᱜ ᱠᱟᱱᱟ ᱜᱤᱫᱽᱨᱟᱹ ᱠᱚ ᱪᱮᱛᱟᱱ ᱨᱮ ᱢᱤᱫᱴᱟᱝ ᱵᱚᱞ ᱠᱷᱮᱞ ᱨᱮᱱᱟᱜ ᱢᱤᱫᱴᱟᱝ ᱛᱟᱱ
ᱦᱚᱭ ᱦᱚᱭ ᱦᱚᱭ ᱛᱟᱱ ᱟᱹᱰᱤ ᱠᱚᱢᱚᱜ ᱠᱟᱱᱟ ᱥᱮ ᱪᱮᱫ? ᱟᱪᱪᱷᱟ ᱟᱫᱚ ᱜᱚᱝᱠᱮ ᱢᱟᱱᱮ ᱵᱚᱞ ᱠᱷᱮᱞ ᱨᱮ ᱡᱮᱢᱚᱱ ᱵᱚᱞ ᱠᱷᱮᱞ ᱛᱚ ᱥᱩᱫᱩ ᱵᱚᱞ ᱠᱷᱮᱞ ᱫᱚ ᱵᱟᱝ ᱦᱩᱭᱩᱜᱼᱟ ᱚᱱᱟᱨᱮ ᱟᱹᱰᱤ ᱜᱟᱱ ᱠᱷᱚᱨᱪᱟ ᱢᱮᱱᱟᱜᱼᱟ ᱾ ᱡᱮᱢᱚᱱ ᱵᱩᱴ ᱠᱚᱦᱚᱸ ᱠᱤᱨᱤᱧ ᱦᱩᱭᱩᱜᱼᱟ ᱛᱟᱨᱯᱚᱨᱮ ᱟᱹᱰᱤ ᱜᱟᱱ ᱠᱷᱮᱞ ᱨᱮᱱᱟᱜ ᱥᱚᱨᱚᱧᱡᱟᱢ ᱠᱚᱦᱚᱸ ᱠᱤᱨᱤᱧ ᱦᱩᱭᱩᱜᱼᱟ ᱦᱮᱸ ᱥᱮ ᱵᱟᱝ ᱚᱱᱟ ᱠᱷᱟᱹᱛ ᱦᱚᱭ ᱛᱚ ᱚᱠᱚᱭ ᱪᱚ ᱜᱤᱫᱽᱨᱟᱹ ᱯᱤᱫᱽᱨᱟᱹ ᱠᱚ ᱥᱟᱵ ᱠᱟᱜ ᱢᱮ ᱡᱟᱦᱟᱸᱭ ᱠᱚ ᱨᱮᱸᱜᱮᱡ ᱚᱲᱮᱡ ᱨᱮᱸᱜᱮᱡ ᱚᱲᱟᱜ ᱠᱚᱨᱮᱱ ᱢᱮᱱᱟᱜ ᱠᱚᱣᱟ ᱾ ᱟᱫᱚ ᱚᱱᱮ ᱚᱱᱟ ᱠᱚ ᱥᱚᱨᱚᱧᱡᱟᱢ ᱡᱩᱫᱤ ᱵᱟᱠᱚ ᱠᱤᱨᱤᱧᱟ ᱠᱚᱣᱟ ᱛᱟᱦᱞᱮ ᱪᱮᱫ ᱞᱮᱠᱟ ᱠᱟᱛᱮᱫ ᱩᱱᱠᱩ ᱦᱚᱸ ᱵᱚᱞ ᱠᱚ ᱠᱷᱮᱞᱟ ᱟᱫᱚ ᱪᱮᱫ ᱟᱹᱵᱤᱱ ᱟᱸᱜ ᱱᱚᱜ ᱱᱚᱝ ᱠᱟᱱᱟᱜ ᱮᱴᱠᱮᱴᱚᱬᱮ ᱢᱟᱫᱽᱫᱷᱚᱢ ᱛᱮ ᱟᱹᱵᱤᱱ ᱦᱚᱸ ᱚᱱᱠᱟ ᱪᱟᱞᱟᱣ ᱵᱟᱲᱟ ᱦᱩᱭᱠᱟᱱ ᱛᱟᱵᱤᱱᱟ ᱾ ᱥᱮ ᱱᱚᱝᱠᱟ ᱟᱹᱵᱤᱱ ᱫᱚ ᱱᱚᱝᱠᱟ ᱯᱮᱨᱮᱡ ᱜᱤᱵᱤᱱ
ᱠᱟᱱᱟᱜ ᱮᱴᱠᱮᱴᱚᱬᱮ ᱢᱟᱫᱽᱫᱷᱚᱢ ᱛᱮᱜᱮ ᱞᱤᱧ ᱨᱟᱠᱟᱵ ᱦᱮᱡ ᱟᱠᱟᱱᱟ ᱢᱮᱱᱠᱷᱟᱱ ᱟᱫᱚ ᱟᱹᱞᱤᱧ ᱢᱟᱱᱮ ᱚᱱᱠᱟ ᱢᱟᱱᱮ ᱠᱷᱮᱞ ᱠᱷᱮᱞ ᱛᱮ ᱢᱟᱱᱮ ᱯᱩᱭᱞᱩ ᱫᱚ ᱚᱱᱠᱟ ᱮᱢᱱᱤ ᱢᱟᱱᱮ ᱥᱮᱢᱯᱤᱞ ᱜᱮ ᱠᱷᱮᱞᱚᱜ ᱦᱩᱭᱩᱜ ᱛᱟᱦᱮᱸᱫ ᱟᱫᱚ ᱠᱷᱮᱞ ᱠᱷᱮᱞ ᱛᱮ ᱡᱚᱠᱷᱚᱱ ᱟᱹᱞᱤᱧ ᱢᱤᱫᱴᱟᱝ ᱢᱟᱱᱮ ᱮᱠᱟᱰᱮᱢᱤ ᱨᱮᱞᱤᱧ ᱪᱟᱞᱟᱣᱱᱟ ᱚᱸᱰᱮ, ᱚᱸᱰᱮ ᱪᱟᱞᱟᱣ ᱠᱟᱛᱮᱫ ᱛᱚ ᱟᱫᱚ ᱚᱱᱠᱟ ᱢᱟᱱᱮ ᱚᱸᱱᱰᱮ ᱨᱮᱱ ᱢᱟᱨᱟᱝ ᱦᱚᱲ ᱥᱟᱞᱟᱜ ᱧᱟᱯᱟᱢ ᱦᱩᱭᱮᱱᱟ ᱢᱟᱱᱮ ᱡᱟᱦᱟᱸᱭ ᱠᱚᱪ ᱦᱟᱸᱜ ᱢᱮᱱᱟᱭ ᱛᱟᱞᱮᱭᱟ ᱛᱚ ᱩᱱᱤ ᱥᱟᱞᱟᱜ ᱜᱮ ᱟᱨᱠᱤ ᱨᱚᱯᱚᱲ ᱜᱟᱞᱢᱟᱨᱟᱣ ᱠᱟᱛᱮ ᱟᱨ ᱠᱤ ᱢᱟᱱᱮ ᱧᱮᱞ ᱠᱮᱫ ᱛᱟᱹᱞᱤᱧᱟᱭ ᱠᱷᱮᱞ ᱠᱚ ᱧᱮᱞᱮᱫ ᱛᱟᱹᱞᱤᱧᱟ ᱵᱷᱟᱜᱮ ᱠᱷᱮᱞ ᱟᱫᱚ ᱚᱸᱰᱮ ᱠᱷᱚᱱ ᱜᱮ ᱠᱤᱪᱷᱩ ᱟᱨᱠᱤ ᱥᱟᱯᱚᱴ ᱠᱚ ᱚᱱᱠᱟ ᱧᱟᱢ ᱤᱫᱤᱭᱮᱱᱟ ᱾ ᱟᱨ ᱚᱱᱟ ᱛᱟᱞᱟᱛᱮ ᱟᱨᱚ ᱚᱱᱠᱟ ᱚᱱᱟ ᱢᱟᱱᱮ ᱤᱭᱟᱹ ᱜᱮᱢ ᱠᱚ ᱦᱩᱭᱩᱜ ᱜᱮᱭᱟ ᱾ ᱴᱩᱨᱱᱟᱢᱮᱱᱴ ᱵᱚᱲᱚ ᱵᱚᱲᱚ ᱦᱮᱸ ᱢᱟᱱᱮ, ᱫᱷᱟᱢᱟᱠᱟ ᱠᱚ ᱦᱳᱭᱳᱜ ᱜᱮᱭᱟ ᱚᱱᱟ ᱫᱷᱟᱢᱟᱠᱟ ᱠᱚᱨᱮ ᱚᱱᱠᱟ ᱵᱟᱲᱟ ᱦᱳᱭᱱᱟ ᱟᱨᱠᱤ, ᱯᱨᱟᱭᱤᱡ ᱠᱚ ᱟᱫᱚ ᱚᱱᱟ ᱠᱚᱨᱮ,
ᱚᱱᱟ ᱠᱚᱨᱮ ᱠᱷᱚᱱ ᱜᱮ ᱟᱫᱚ ᱟᱹᱞᱤᱧᱟᱜ ᱯᱚᱭᱥᱟ ᱠᱚ ᱦᱚᱸ ᱢᱟᱱᱮ ᱡᱟᱦᱟᱸ, ᱟᱫᱚ ᱚᱝᱠᱟ ᱵᱤᱱ ᱤᱱᱠᱟᱢ ᱤᱫᱤ ᱠᱮᱫᱟ ᱟᱫᱚ ᱱᱚᱜ-ᱚ ᱱᱚᱝᱠᱟ ᱱᱤᱛᱚᱜ ᱫᱷᱟᱹᱵᱤᱡ, ᱪᱮᱫ ᱟᱨᱠᱤ ᱟᱫᱚ ᱵᱷᱟᱹᱜᱤ ᱜᱤᱵᱤᱱ ᱠᱷᱞᱳᱜ ᱠᱟᱱ ᱜᱮᱭᱟ ᱵᱟᱝ?
ᱦᱳᱭ ᱦᱳᱭ,
ᱟᱪᱪᱷᱟ, ᱜᱚᱢᱠᱮ ᱟᱫᱚ ᱵᱚᱞ ᱠᱷᱮᱞ,
ᱵᱚᱞ ᱠᱷᱮᱞ ᱨᱮ ᱡᱮᱢᱳᱱ ᱠᱟᱛᱷᱟ ᱦᱩᱭᱩᱜ ᱠᱟᱱᱟ, ᱟᱹᱰᱤ ᱜᱮ ᱢᱟᱱᱮ ᱠᱷᱚᱨᱪᱟ ᱦᱚᱸ ᱢᱮᱱᱟᱜᱼᱟ ᱾ ᱟᱨ ᱱᱚᱝᱠᱟ ᱟᱹᱰᱤ ᱜᱟᱱ ᱜᱮ ᱧᱮᱞᱚᱜ ᱠᱟᱱᱟ ᱟᱨᱠᱤ, ᱦᱮᱸ ᱚᱠᱟ ᱠᱚᱨᱮ ᱪᱚ ᱯᱚᱞᱴᱨᱤ ᱠᱚ ᱠᱚ ᱠᱷᱮᱞ ᱦᱚᱪᱚᱭᱮᱫᱟ ᱚᱠᱟ ᱠᱚᱨᱮ ᱫᱚ ᱫᱷᱟᱢᱟᱠᱟ ᱠᱚ ᱦᱳᱭᱳᱜ ᱠᱟᱱᱟ ᱾ ᱛᱟᱦᱞᱮ ᱟᱹᱵᱤᱱ ᱫᱚ ᱪᱮᱫ ᱞᱮᱠᱟᱱᱟᱜ ᱱᱚᱝᱠᱟ ᱮᱥᱴᱮᱰᱤᱭᱟᱢ ᱠᱚᱨᱮ ᱵᱤᱱ ᱠᱷᱮᱞ ᱜᱮᱭᱟ ᱥᱮ? ᱪᱮᱫ ᱚᱠᱟ ᱠᱚᱨᱮᱫ ᱡᱟᱭᱜᱟ ᱠᱚᱨᱮ ᱵᱤᱱ ᱠᱷᱮᱞ ᱜᱮᱭᱟ?
ᱦᱮᱸ, ᱜᱚᱢᱠᱮ ᱟᱹᱞᱤᱧ ᱫᱚ ᱢᱟᱱᱮ ᱮᱥᱴᱮᱰᱤᱭᱟᱢ ᱠᱚᱨᱮ ᱦᱚᱸᱞᱤᱧ ᱠᱷᱮᱞ ᱫᱚᱞᱤᱧ ᱠᱷᱮᱞ ᱵᱟᱲᱟ ᱠᱟᱜ ᱜᱮᱭᱟ ᱾ ᱟᱨ ᱚᱝᱠᱟ ᱡᱟᱦᱟᱸ ᱵᱤᱱ ᱞᱟᱹᱭ ᱮᱫᱟ ᱯᱚᱞᱴᱨᱤ ᱠᱷᱮᱞ ᱠᱚ ᱚᱱᱟ ᱠᱚ ᱫᱚ ᱵᱟᱹᱞᱤᱧ ᱠᱷᱮᱞᱟ ᱠᱷᱮᱞ ᱵᱟᱲᱟ ᱠᱟᱜ ᱜᱮᱭᱟ ᱢᱟᱱᱮ ᱡᱟ ᱞᱤᱧ ᱠᱷᱮᱞ ᱟᱠᱟᱫᱟ ᱢᱟᱱᱮ ᱴᱨᱚᱯᱷᱤ ᱨᱮᱱᱟᱜ ᱠᱷᱮᱞ ᱟᱨᱠᱤ ᱾ ᱯᱚᱭᱥᱟ ᱨᱮᱱᱟᱜ ᱠᱷᱮᱞ ᱡᱟᱦᱟᱸ ᱫᱚ ᱟᱨᱠᱤ, ᱯᱚᱭᱥᱟ ᱨᱮᱱᱟᱜ ᱠᱷᱮᱞ ᱠᱚᱜᱮ ᱱᱤᱭᱟᱹ ᱱᱤᱛᱚᱜ ᱦᱟᱹᱵᱤᱡ ᱫᱚ ᱪᱟᱞᱟᱣ ᱦᱳᱭᱟ ᱠᱟᱱᱟ ᱟᱨ ᱦᱳᱭᱳᱜ ᱜᱮᱭᱟ ᱟᱞᱮ ᱥᱳᱨ ᱥᱳᱯ ᱯᱩᱨ ᱚᱱᱟ ᱢᱟᱱᱮ ᱡᱟᱦᱟᱸ ᱟᱛᱳ ᱛᱚᱨᱚᱯᱷ ᱥᱮᱫ ᱠᱷᱚᱱ ᱚᱝᱠᱟ, ᱠᱷᱮᱞ ᱠᱚ ᱦᱳᱭᱳᱜ ᱜᱮᱭᱟ ᱚᱱᱟ ᱨᱟᱹᱥᱠᱟᱹ ᱞᱟᱹᱜᱤᱫ ᱪᱮ ᱚᱱᱟ ᱯᱳᱞᱴᱨᱤ ᱠᱚ ᱠᱚ ᱠᱷᱮᱞ ᱚᱪᱚ ᱚᱪᱚᱭ ᱜᱮᱭᱟ ᱯᱳᱞᱴᱨᱤ ᱵᱟᱫ ᱠᱟᱛᱮᱫ ᱡᱟᱦᱟᱸ, ᱢᱮᱨᱚᱢ ᱠᱷᱟᱹᱥᱤ ᱡᱟᱦᱟᱸ ᱟᱨ ᱦᱚᱸ ᱢᱮᱱᱟᱜ ᱟᱠᱟᱫᱟ ᱥᱩᱠᱨᱤ ᱠᱷᱟᱹᱥᱤ ᱠᱚ ᱟᱨ ᱦᱚᱸ ᱵᱷᱮᱲᱟ ᱠᱚ ᱠᱷᱮᱞ ᱦᱚᱪᱚᱭ ᱜᱮᱭᱟ ᱠᱚ ᱮᱱᱠᱷᱟᱱ, ᱚᱱᱟ ᱠᱚ ᱠᱷᱮᱞ ᱫᱚ ᱵᱟᱹᱞᱤᱧ ᱠᱷᱮᱞ ᱟᱠᱟᱫᱟ, ᱢᱮᱱ ᱠᱷᱟᱱ ᱢᱟᱱᱮ ᱡᱟᱦᱟᱸ ᱯᱩᱭᱥᱟᱹ ᱨᱮᱱᱟᱜ ᱠᱷᱮᱞ ᱚᱱᱟ ᱫᱚᱞᱤᱧ ᱠᱷᱮᱞ ᱟᱠᱟᱫᱟ ᱾
ᱟᱪᱪᱷᱟ, ᱟᱫᱚ ᱚᱱᱟ ᱠᱚᱨᱮᱜ ᱫᱚ ᱟᱹᱵᱤᱱ ᱡᱟᱦᱟᱸ ᱟᱛᱳ ᱥᱳᱞᱳ ᱟᱱᱟ ᱠᱚᱨᱮ ᱠᱚ ᱠᱷᱮᱞ ᱦᱚᱪᱚᱣᱟ ᱟᱫᱚ ᱟᱹᱵᱤᱱ ᱫᱚ ᱱᱚᱝᱠᱟ, ᱧᱮᱧᱮᱞᱤᱭᱟᱹ ᱞᱮᱠᱟ ᱛᱚᱵᱮ ᱵᱤᱱ ᱛᱟᱦᱮᱱ ᱜᱮᱭᱟ ᱟᱨ ᱱᱚᱝᱠᱟ ᱠᱟᱹᱴᱤᱡ ᱜᱚᱲᱚ ᱥᱚᱯᱚᱦᱚᱫ ᱫᱚᱵᱤᱱ ᱮᱢᱟ ᱠᱚᱜᱮᱭᱟ ᱵᱟᱝ?
ᱦᱳᱭ ᱜᱚᱲᱚ ᱥᱚᱯᱚᱦᱚᱫ ᱦᱚᱸ ᱮᱢᱟ ᱠᱚᱜᱮ ᱦᱳᱭᱳᱜ ᱜᱮᱭᱟ ᱟᱨ ᱡᱮᱦᱮᱛᱩ ᱯᱞᱮᱭᱟᱨ ᱠᱟᱱᱟᱢ,
ᱦᱳᱭ ᱜᱚ
ᱯᱞᱤᱭᱟᱨ ᱠᱟᱱᱟᱞᱤᱧ ᱟᱨ ᱚᱱᱟ ᱦᱚᱛᱮᱡ ᱛᱮ ᱜᱮ ᱜᱚᱲᱚ ᱥᱚᱯᱚᱦᱚᱫ ᱫᱚᱞᱤᱧ ᱛᱟᱦᱮᱱ ᱜᱮᱭᱟ ᱟᱨ ᱚᱸᱰᱮ ᱛᱟᱦᱮᱸ ᱫᱚᱨᱠᱟᱨᱚᱜ ᱠᱟᱱ ᱜᱮᱭᱟ ᱾
ᱦᱮᱸ ᱦᱮᱸ, ᱟᱫᱚ ᱜᱚᱢᱠᱮ ᱱᱚᱝᱠᱟ ᱟᱨᱠᱤ ᱦᱟᱲᱟᱢ ᱠᱚ ᱯᱩᱨᱩᱫᱷᱩᱞ ᱠᱚ ᱠᱚ ᱞᱟᱹᱭ ᱜᱮᱭᱟ ᱛᱚ, ᱵᱚᱞᱮᱢ ᱠᱷᱮᱞᱟ ᱢᱟᱱᱮ ᱚᱱᱟ ᱵᱚᱞ ᱛᱤᱱᱟᱹᱜ ᱜᱚᱴᱟᱝ ᱥᱮᱯ ᱛᱟᱦᱮᱱᱟ ᱚᱱᱟ ᱵᱚᱞ ᱨᱮᱱᱟᱜ ᱥᱮᱯ ᱛᱚᱸ ᱟᱫᱚ ᱞᱮᱠᱷᱟᱭ ᱦᱳᱭᱳᱜ ᱛᱟᱢᱟ ᱛᱚᱵᱮ ᱟᱫᱚ ᱟᱹᱵᱤᱱ ᱚᱱᱠᱟᱱᱟᱜ ᱥᱩᱡᱳᱜ ᱵᱤᱱ ᱧᱟᱢ ᱠᱟᱫᱟ ᱡᱮ ᱠᱟᱹᱴᱤᱡ ᱯᱷᱩᱴᱵᱚᱞ ᱨᱮ ᱛᱤᱱᱟᱹᱜ ᱜᱟᱱ ᱥᱮᱯ ᱛᱟᱦᱮᱱᱟ ᱚᱱᱟ ᱠᱚᱵᱤᱱ ᱞᱮᱠᱷᱟ ᱵᱟᱲᱟ ᱟᱠᱟᱫᱟ ᱥᱮ ᱵᱟᱹᱵᱤᱱ ᱞᱮ
ᱦᱮᱸ, ᱜᱚᱢᱠᱮ ᱟᱹᱞᱤᱧ ᱞᱮᱠᱷᱟ ᱫᱚᱞᱤᱧ ᱞᱮᱠᱷᱟ ᱟᱠᱟᱫ ᱜᱮᱭᱟ, ᱟᱫᱚ ᱟᱹᱞᱤᱧ ᱡᱟᱦᱟᱸ ᱫᱚᱵᱚᱱ ᱞᱟᱹᱭᱟ, ᱢᱟᱱᱮ ᱢᱟᱱᱮ ᱵᱚᱞ ᱨᱮᱱᱟᱜ ᱥᱮᱯ ᱫᱚ ᱢᱟᱱᱮ ᱵᱚᱛᱛᱨᱤᱥᱴᱤ ᱟᱨᱠᱤ, ᱡᱟᱦᱟᱸ ᱫᱚ ᱯᱮᱜᱮᱞ ᱵᱟᱨ ᱜᱚᱴᱟᱝ ᱡᱟᱦᱟᱸ ᱫᱚᱵᱚᱱ ᱞᱟᱹᱭᱫᱟ,
ᱦᱩᱸ ᱦᱩᱸ ᱦᱩᱸ, ᱟᱪᱪᱷᱟᱭ, ᱟᱪᱪᱷᱟ ᱜᱚᱝᱠᱮ ᱵᱚᱞ ᱠᱷᱮᱞ ᱢᱟᱫᱽᱫᱷᱚᱢ ᱛᱮᱛᱚ ᱵᱤᱵᱷᱤᱱᱱᱚ ᱡᱟᱭᱜᱟᱨᱮ ᱫᱟᱬᱟ ᱦᱚᱢ ᱫᱟᱬᱟᱱᱟ᱾ ᱟᱨ ᱵᱤᱵᱷᱤᱱᱚ ᱡᱟᱭᱜᱟ ᱧᱮᱞ ᱦᱚᱢ ᱧᱮᱞᱟ ᱦᱮᱸ ᱦᱮᱸ᱾ ᱟᱨ ᱵᱤᱵᱷᱤᱱᱱᱚ ᱦᱚᱲ ᱥᱟᱞᱟᱜ ᱱᱟᱜ ᱠᱷᱟᱱ ᱧᱟᱯᱟᱢ ᱦᱚᱢ ᱧᱟᱯᱟᱢᱟ᱾
ᱦᱮᱸ
ᱛᱟᱦᱚᱞᱮ ᱱᱚᱝᱠᱟ ᱧᱮᱞ ᱦᱩᱭ ᱟᱠᱟᱱᱟ ᱡᱮ ᱫᱷᱟᱢᱟᱠᱟ ᱠᱚᱨᱮ ᱫᱚ ᱱᱤᱜᱽᱨᱳ ᱱᱤᱜᱽᱨᱳ ᱦᱚᱸ ᱠᱚ ᱦᱤᱡᱩᱜ ᱜᱮᱭᱟ ᱦᱮᱸᱥᱮ ᱵᱟᱝ, ᱛᱟᱞᱮ ᱟᱵᱤᱱ ᱱᱚᱝᱠᱟ ᱱᱤᱜᱽᱨᱳ ᱛᱟᱦᱚᱞᱮ ᱢᱟᱡᱷᱮ ᱢᱚᱫᱽᱫᱷᱮ ᱛᱮᱵᱤᱱ ᱢᱩᱳᱠᱟᱵᱤᱞᱟ ᱠᱟᱱ ᱜᱮᱭᱟ ᱥᱮ ᱵᱟᱵᱤᱱ
ᱦᱮᱸ ᱜᱚᱢᱠᱮ ᱟᱹᱞᱤᱧ ᱚᱱᱠᱟ ᱟᱹᱞᱤᱧ ᱦᱚᱸ ᱟᱹᱰᱤ ᱟᱭᱢᱟ ᱴᱟᱭᱢᱟ ᱟᱭᱢᱟ ᱡᱟᱭᱜᱟ ᱞᱤᱧ ᱫᱟᱬᱟ ᱟᱠᱟᱫᱟ ᱡᱟᱸᱦᱟᱸ ᱫᱚ ᱱᱚᱛᱮ ᱟᱥᱟᱢ ᱛᱟᱯᱚᱨ ᱱᱚᱛᱮ ᱩᱲᱤᱥᱟ ᱛᱟᱯᱚᱨ ᱱᱚᱛᱮ ᱵᱤᱦᱟᱨ᱾ ᱚᱱᱟ ᱠᱚᱨᱮ ᱜᱚᱴᱟ ᱡᱟᱭᱜᱟ ᱠᱚᱞᱤᱧ ᱫᱟᱬᱟ ᱟᱠᱟᱫᱟ ᱢᱮᱱᱠᱷᱟᱱ ᱧᱟᱯᱟᱢ ᱠᱟᱱ ᱜᱮᱭᱟᱞᱤᱧ ᱱᱮᱜᱨᱳ ᱠᱚ ᱥᱟᱞᱟᱜ ᱢᱟᱱᱮ ᱠᱷᱮᱞ ᱦᱩᱭ ᱟᱠᱟᱱ ᱜᱮᱭᱟ᱾ ᱟᱨ ᱢᱟᱱᱮ ᱮᱠᱫᱚᱢ ᱟᱹᱰᱤ ᱟᱹᱰᱤ ᱨᱤᱥᱟᱹ ᱨᱤᱥᱤ ᱠᱷᱮᱞ ᱮᱠᱫᱚᱢ᱾
ᱟᱪᱪᱷᱟ ᱟᱪᱪᱷᱟ ᱟᱪᱷᱟ ᱟᱫᱚ ᱜᱚᱝᱠᱮ ᱟᱫᱚ ᱩᱱᱠᱩ ᱥᱟᱞᱟᱜ ᱡᱚ ᱠᱷᱚᱱ ᱥᱟᱵ ᱠᱟᱜ ᱢᱮ ᱢᱚᱛᱚᱵᱮᱫ ᱦᱩᱭᱮᱱ ᱛᱟᱵᱤᱱᱟ ᱟᱨᱠᱤ᱾ ᱟᱫᱚ ᱚᱱᱠᱟ ᱠᱚ ᱯᱷᱟᱹᱣᱩᱞ ᱜᱚᱫ ᱠᱮᱫ ᱵᱤᱱᱟ ᱢᱤᱫ ᱜᱷᱟᱹᱲᱤᱡ ᱟᱨᱠᱤ, ᱛᱟᱦᱚᱞᱮ ᱩᱱ ᱠᱤ ᱩᱱᱠᱩ ᱫᱚ ᱩᱱᱠᱩ ᱫᱚ ᱨᱚᱲ ᱛᱚ ᱵᱟᱹᱵᱤᱱ ᱵᱩᱡᱽ ᱫᱟᱲᱮᱭᱟ ᱛᱟᱠᱚᱣᱟ ᱥᱮ ᱚᱱᱠᱟᱱᱟᱜ ᱟᱸᱻ᱾ ᱟᱫᱚ ᱠᱟᱹᱴᱤᱡ ᱵᱤᱱ ᱥᱮᱬᱟ ᱟᱠᱟᱫᱟ ᱟᱫᱚ ᱩᱱ ᱠᱤ ᱩᱱᱠᱩ ᱥᱟᱞᱟᱜ ᱦᱚᱸᱵᱤᱱ ᱨᱚᱲ ᱫᱟᱲᱮᱭᱟᱜᱼᱟ?
ᱦᱳᱭ ᱜᱚᱝᱠᱮ ᱠᱟᱹᱴᱤᱡ ᱠᱟᱹᱴᱤᱡ ᱫᱚᱞᱤᱧ ᱥᱮᱬᱟ ᱟᱠᱟᱜ ᱜᱮᱭᱟ ᱟᱨᱠᱤ ᱩᱱᱠᱩ ᱢᱟᱱᱮ ᱦᱟᱞᱠᱟ ᱢᱟᱱᱮ ᱟᱫᱚ ᱜᱟᱛᱮ ᱦᱚᱸ ᱜᱟᱛᱮ ᱵᱟᱲᱟ ᱦᱩᱭᱩᱜ ᱜᱮᱭᱟ, ᱟᱞᱮᱭᱟᱜ ᱮᱠᱟᱰᱮᱢᱟ ᱮᱠᱥᱰᱮᱢᱤ ᱠᱚᱨᱮ ᱢᱮᱱᱟᱜ ᱠᱟᱜ ᱠᱚᱣᱟ, ᱟᱫᱚ ᱢᱟᱱᱮ ᱥᱮᱬᱟ ᱦᱩᱭ ᱠᱟᱱᱟ ᱦᱟᱞᱠᱟ ᱦᱟᱞᱠᱟ ᱩᱱᱠᱩᱣᱟᱜ᱾
ᱦᱮᱸ ᱟᱫᱚ ᱜᱚᱝᱠᱮ ᱩᱱᱠᱩ ᱱᱤᱜᱨᱳ ᱫᱚ ᱛᱟᱦᱚᱞᱮ ᱚᱠᱟ ᱠᱚ ᱫᱮᱥ ᱫᱤᱥᱚᱢ ᱠᱷᱚᱱᱟᱜ ᱠᱚ ᱦᱤᱡᱩᱜᱼᱟ ᱢᱟᱱᱮ? ᱟᱝᱱᱠᱩ ᱫᱤᱥᱚᱢ ᱨᱮᱫᱚ ᱚᱱᱠᱟ ᱯᱷᱩᱴᱵᱚᱞ ᱜᱮᱠᱚ ᱠᱷᱮᱞᱳᱜᱼᱟ? ᱥᱮ ᱱᱚᱣᱟ ᱫᱤᱥᱚᱢ ᱦᱮᱡ ᱠᱟᱛᱮᱫ ᱜᱮ ᱩᱱᱠᱩ ᱫᱚ ᱯᱷᱩᱴᱵᱚᱞ ᱠᱷᱮᱞᱳᱜ ᱫᱚᱠᱚ
ᱦᱮᱸ ᱜᱚᱝᱠᱮ ᱠᱟᱛᱷᱟ ᱫᱚ ᱦᱩᱭᱩᱜ ᱠᱟᱱᱟ ᱴᱷᱤᱠ ᱵᱤᱱ ᱞᱟᱹᱭ ᱠᱮᱫᱟ ᱟᱵᱚ ᱡᱮᱢᱚᱱ ᱦᱚᱸᱜᱼᱚᱭ ᱢᱟᱱᱮ ᱟᱵᱚ ᱡᱮᱢᱚᱱ ᱮᱴᱟᱜ ᱫᱤᱥᱚᱢ ᱠᱚᱛᱮ ᱠᱟᱹᱢᱤ ᱵᱚᱱ ᱪᱟᱞᱟᱜ ᱠᱟᱱᱟ᱾ ᱩᱱᱠᱩ ᱦᱚᱸ ᱚᱱᱮ ᱚᱱᱠᱟ ᱜᱮ ᱟᱨᱠᱤ, ᱟᱠᱚ ᱫᱤᱥᱚᱢ ᱨᱮ ᱟᱹᱰᱤ ᱢᱟᱱᱮ, ᱢᱟᱱᱮ ᱢᱟᱱᱮ ᱟᱹᱰᱤ ᱨᱮᱸᱜᱮᱡ ᱫᱤᱥᱚᱢ ᱟᱨᱠᱤ ᱟᱠᱚᱣᱟᱜ ᱫᱤᱥᱚᱢ ᱫᱚ, ᱚᱱᱟ ᱠᱷᱟᱹᱛᱤᱨ ᱛᱮ ᱟᱫᱚ ᱩᱱᱠᱩ ᱦᱚᱸ ᱟᱵᱚ ᱫᱤᱥᱚᱢ ᱛᱮ ᱢᱟᱱᱮ ᱨᱚᱡᱽᱜᱟᱨ ᱞᱟᱹᱜᱤᱫ ᱠᱚ ᱦᱤᱡᱩᱜᱼᱟ, ᱩᱱᱠᱩ ᱫᱚ ᱚᱱᱟ ᱠᱷᱮᱞ ᱜᱮ ᱚᱱᱟ ᱫᱚ ᱨᱚᱡᱽᱜᱟᱨ ᱛᱟᱠᱚ᱾
ᱟᱪᱪᱷᱟ ᱟᱪᱪᱷᱟ ᱟᱪᱪᱷᱟ᱾
ᱟᱪᱪᱷᱟ ᱜᱚᱝᱠᱮ ᱛᱟᱦᱚᱞᱮ ᱟᱵᱤᱱ ᱫᱚ ᱪᱮᱫ ᱵᱤᱱ ᱪᱤᱠᱟᱹᱭ ᱜᱮᱭᱟ?
ᱟᱹᱞᱤᱧ ᱫᱚ ᱱᱚᱝᱠᱟ ᱚᱲᱟᱜ ᱠᱚᱨᱮ ᱜᱮᱞᱤᱧ ᱛᱟᱦᱮᱱ ᱜᱮᱭᱟ, ᱟᱫᱚ ᱪᱟᱥᱵᱟᱥ ᱠᱚ ᱵᱟᱜᱟᱣ ᱦᱩᱭᱩᱜᱼᱟ᱾ ᱟᱫᱚ ᱛᱮᱦᱤᱧ ᱱᱤᱛᱚᱜ ᱫᱚ ᱱᱤᱭᱟᱹ ᱜᱷᱟᱹᱲᱤᱡ ᱜᱮᱞᱟᱝ ᱜᱚᱞ ᱯᱨᱟᱭ ᱠᱟᱨᱚᱱ ᱚᱠᱛᱚ ᱠᱚᱦᱚᱸ ᱯᱟᱨᱚᱢ ᱪᱟᱞᱟᱜ ᱠᱟᱱᱟ᱾ ᱥᱮᱪᱮᱫ? ᱦᱮᱸ ᱢᱟ ᱛᱟᱦᱚᱞᱮ ᱮᱱᱠᱷᱟᱱ ᱥᱟᱹᱜᱩᱱ ᱡᱚᱦᱟᱨ ᱥᱮᱪᱮᱫ?
ᱦᱮᱸ ᱢᱟ ᱥᱟᱹᱜᱩᱱ ᱧᱤᱫᱟᱹ ᱢᱟ᱾
ᱦᱮᱸ᱾